ᱦᱩᱸ ᱦᱮᱞᱳ
ᱦᱮᱸ ᱦᱮᱞᱳ ᱡᱚᱦᱟᱨ ᱜᱮ
ᱦᱮᱸ ᱡᱚᱦᱟᱨ ᱜᱮ ᱜᱚᱝᱠᱮ ᱜᱚᱝᱠᱮ ᱟᱹᱵ ᱵᱮᱥ ᱜᱮ ᱟᱸᱡᱚᱢᱚᱜ ᱠᱟᱱᱟ ᱥᱮ ᱵᱟᱝ
ᱦᱮᱸ ᱵᱮᱥ ᱜᱮ ᱟᱸᱡᱚᱢᱚᱜ ᱠᱟᱱᱟ
ᱟᱪᱪᱷᱟ ᱜᱚᱝᱠᱮ ᱛᱟᱦᱚᱱᱮ ᱟᱹᱛᱩ ᱫᱚ ᱚᱠᱟᱨᱮ ᱟᱛᱩ ᱫᱤᱥᱚᱢ ᱨᱮ ᱥᱮ ᱚᱠᱟ ᱠᱚᱨᱮ
ᱦᱮᱸ ᱱᱤᱛᱚᱜ ᱫᱚ ᱟᱛᱩ ᱫᱤᱥᱚᱢ ᱨᱮ ᱥᱮᱫ ᱜᱮ ᱟᱫᱚ ᱦᱚᱸᱜᱼᱚᱭ ᱟᱵᱚᱱᱟᱜ ᱡᱟᱦᱟᱸ ᱪᱟᱥᱼᱼ ᱠᱟᱹᱢᱤ ᱠᱚᱦᱚᱸ ᱢᱟ ᱥᱮᱴᱮᱨ ᱦᱮᱡ ᱟᱠᱟᱱᱟ ᱚᱱᱟ ᱠᱷᱟᱹᱛᱤᱨ ᱛᱮ ᱟᱛᱳ ᱫᱤᱥᱚᱢ ᱥᱮᱫ ᱜᱮ ᱢᱮᱱᱟᱜ ᱞᱤᱧᱟ
ᱛᱟᱦᱚᱞᱮ ᱜᱚᱝᱠᱮ ᱟᱯᱮᱥᱱ ᱫᱚ ᱚᱠᱟᱮᱠᱟ ᱢᱟᱱᱮ ᱚᱱᱠᱟ ᱠᱷᱮᱞᱳᱰ ᱤᱫᱤ ᱠᱟᱛᱮᱜ ᱫᱚ ᱚᱠᱟ ᱞᱮᱠᱟᱠᱟ ᱢᱟᱱᱮ ᱦᱩᱭ ᱵᱟᱲᱟᱜᱼᱟ ᱫᱢᱟᱱ ᱫᱢᱟᱱ
ᱜᱚᱝᱠᱮ ᱟᱨ ᱢᱤᱫ ᱫᱟ ᱞᱟᱹᱭ ᱵᱤᱱ ᱥᱮ
ᱜᱚᱝᱠᱮ ᱢᱮᱱᱫᱟᱞᱤᱱᱼᱟ ᱠᱷᱮᱞᱳᱰ ᱠᱚᱫᱚ ᱚᱠᱟ ᱫᱟᱢᱟᱱ ᱫᱟᱢᱟᱱ ᱠᱷᱮᱞᱳᱰ ᱠᱚᱫᱚ ᱦᱩᱭ ᱵᱟᱲ ᱟ ᱥᱮ ᱵᱟᱝᱼᱟ
ᱚ ᱠᱷᱤᱞᱳᱰ ᱠᱚ ᱵᱟ ᱦᱳᱭ ᱠᱷᱮᱞᱳᱰ ᱠᱚᱫᱚ ᱟᱞᱮ ᱥᱮᱫ ᱢᱟ ᱵᱷᱟᱜᱤ ᱜᱮ ᱦᱩᱭᱩᱜᱼᱟ ᱟᱫᱚ ᱟ ᱛᱟᱯᱚᱨᱮ ᱚᱱᱠᱟ ᱵᱷᱟᱜᱮ ᱵᱷᱟᱜᱮ ᱤᱭᱟᱹ ᱠᱚᱮ ᱦᱩᱭᱩᱜ ᱜᱮᱭᱟ ᱴᱩᱨᱱᱟᱢᱮᱱᱴ ᱠᱚᱦᱚᱸ ᱟᱫᱚ ᱟᱛᱳ ᱠᱚᱨᱮ ᱢᱟ ᱫᱚᱢᱮ ᱜᱮ ᱦᱩᱭᱩᱜᱼᱟ ᱠᱷᱮᱞ ᱵᱟᱲᱟ ᱦᱚᱸ ᱱᱤᱡᱮ ᱫᱚᱢᱮ ᱜᱮ ᱠᱷᱮᱞ ᱵᱟᱲᱟ ᱦᱩᱭᱩᱜᱼᱟ ᱟᱨ ᱢᱮᱱᱟᱜ ᱜᱮ ᱛᱟᱵᱚᱱᱟ ᱵᱚᱭᱞᱟᱨ ᱠᱷᱮᱞ ᱠᱚᱫᱚ ᱦᱳᱭᱥᱮ
ᱦᱮᱸ ᱦᱮᱸ
ᱦᱳᱭ ᱟᱫᱚ ᱚᱱᱟ ᱠᱚ ᱢᱮᱱᱟᱜ ᱜᱮᱭᱟ ᱟᱫᱚ ᱦᱚᱸᱜ ᱚᱭ ᱠᱚᱴᱟ ᱫᱤᱱ ᱟᱫᱚ ᱱᱤᱛᱳ ᱫᱚ ᱚᱱᱠᱟ ᱠᱷᱮᱞ ᱫᱚ ᱵᱟᱝ ᱦᱩᱭᱩᱜ ᱠᱟᱱᱟ ᱵᱟᱭᱨᱮ ᱠᱚᱨᱮ ᱫᱚ ᱟᱫᱚ ᱟᱛᱳ ᱠᱚᱨᱮᱜ ᱜᱮ ᱠᱷᱮᱞ ᱵᱟᱲᱟ ᱦᱳᱭᱳᱜ ᱜᱮᱭᱟ ᱟᱫᱚ ᱟᱯᱮ ᱥᱮᱫ ᱜᱮ ᱜᱚᱝᱠᱮ ᱠᱷᱮᱞ ᱠᱚᱫᱚ ᱪᱮᱫᱠᱟ ᱦᱩᱭᱩᱜ ᱜᱮᱭᱟ ᱠᱟᱹᱴᱤᱡ ᱞᱟᱹᱭ ᱞᱮᱠᱷᱟᱱ ᱵᱷᱟᱜᱮ ᱠᱚᱜᱼᱟ
ᱟᱨ ᱜᱚᱝᱠᱮ ᱟᱞ ᱥᱮᱱ ᱢᱟ ᱠᱷᱮᱸᱞᱳᱰ ᱫᱚ ᱫᱟᱢᱟᱱ ᱫᱟᱢᱟᱱ ᱠᱷᱮᱞᱳᱰ ᱠᱚᱫᱚ ᱵᱤᱥᱤᱨ ᱵᱷᱟᱜᱽ ᱜᱮ ᱦᱩᱭ ᱵᱟᱲᱟᱜ ᱜᱮᱭᱟ ᱟᱹᱰᱤ ᱜᱟᱱ ᱟᱹᱰᱤ ᱞᱮᱠᱟᱱ ᱡᱟᱭᱜᱟ ᱨᱮᱜᱮᱡ ᱟᱫᱚ ᱟᱫᱚ ᱵᱟ ᱦᱟᱸᱰᱮ ᱢᱟᱱᱮ ᱥᱟᱺᱜᱤᱧ ᱥᱟᱺᱜᱤᱧ ᱫᱤᱥᱚᱢ ᱠᱷᱚᱱᱟᱜ ᱟᱹᱰᱤ ᱜᱟᱱ ᱟᱹᱰᱤ ᱫᱟᱢᱟᱱ ᱫᱟᱢᱟᱱ ᱯᱮᱞᱮᱭᱟᱨ ᱠᱚᱦᱚ ᱠᱚ ᱦᱮᱡ ᱠᱟᱛᱮ ᱟᱵᱚ ᱠᱷᱮᱞᱳᱰ ᱠᱚ ᱩᱫᱩᱜ ᱥᱚᱫᱚᱨ ᱟᱵᱚᱱ ᱴᱟᱣᱟ ᱵᱚᱱᱟ ᱟᱹᱰᱤ ᱢᱚᱡᱽ ᱵᱩᱡᱷᱟᱹᱜᱼᱟ
ᱟᱪᱪᱷᱟ ᱟᱪᱪᱷᱟ
ᱟᱪᱪᱷᱟ ᱜᱚᱝᱠᱮ ᱛᱟᱦᱞᱮ ᱟᱹᱵᱤᱱ ᱫᱚ ᱠᱷᱮᱞᱳᱰ ᱠᱚᱫᱚ ᱪᱮᱫ ᱪᱮᱫ ᱠᱷᱮᱞᱳᱰ ᱠᱚᱵᱤᱱ ᱠᱩᱥᱤᱭᱜᱼᱟ?
ᱦᱮᱸ ᱠᱷᱮᱞᱳᱰ ᱵᱚᱞᱛᱮ ᱚᱱᱠᱟ ᱟᱹᱞᱤᱧ ᱫᱚᱞᱤᱧ ᱠᱩᱥᱤᱭᱟᱜᱼᱟ ᱡᱮᱢᱚᱱ ᱦᱮᱸ ᱯᱷᱩᱴᱵᱚᱞ ᱢᱟ ᱢᱮᱱᱟᱜ ᱜᱮᱭᱟ ᱯᱷᱩᱴᱵᱚᱞ ᱢᱟ ᱫᱚᱢᱮᱜᱮ ᱠᱷᱮᱞ ᱦᱩᱭᱩᱜ ᱜᱮᱭᱟ ᱚᱱᱟ ᱥᱟᱶᱛᱮ ᱦᱚᱜᱼᱚᱭ ᱠᱨᱤᱠᱮᱴ ᱡᱟᱦᱟᱸ ᱟᱵᱚ ᱠᱨᱤᱠᱮᱴ ᱦᱚᱞᱤᱧ ᱠᱩᱥᱤᱭᱟᱜ ᱜᱮᱭᱟ ᱾ ᱟᱫᱚ ᱱᱚᱣᱟᱠᱤᱱ ᱵᱟᱨᱭᱟ ᱜᱮ ᱱᱟ ᱠᱩᱥᱤ ᱫᱚᱞᱤᱧ ᱠᱩᱥᱤᱭᱟᱜᱼᱟ ᱟᱫᱚ ᱜᱚᱢᱠᱮ ᱟᱹᱵᱤᱱ ᱜᱮ ᱚᱠᱟ ᱠᱚᱵᱤᱱ ᱠᱩᱥᱤᱭᱟᱜᱼᱟ ᱠᱟᱹᱴᱤᱡ ᱞᱟᱹᱭ ᱞᱮᱠᱷᱟᱱ ᱵᱷᱟᱹᱜᱮ ᱠᱚᱜᱼᱟ
ᱮ ᱜᱚᱝᱠᱮ ᱟᱞᱤᱧ ᱦᱚᱸ ᱠᱷᱮᱞᱳᱰ ᱫᱚ ᱯᱷᱩᱴᱵᱚᱞ ᱛᱟᱨᱯᱚᱨᱮ ᱵᱷᱚᱞᱤᱵᱚᱞ ᱠᱨᱤᱠᱮᱴ ᱱᱚᱣᱟ ᱠᱚᱜᱮᱞᱮ ᱠᱷᱮᱞ ᱵᱟᱲᱟᱭᱟ ᱟᱫᱚ ᱵᱮᱥᱤᱨ ᱵᱷᱟᱜᱽ ᱫᱚ ᱱᱟᱜ ᱯᱷᱩᱴᱵᱚᱞ ᱫᱚ ᱱᱟᱦᱟᱜ ᱟᱞᱤᱧ ᱫᱟᱬᱟ ᱵᱟᱲᱟ ᱠᱮᱫ ᱜᱮ ᱫᱟᱢᱟᱱ ᱫᱟᱢᱟᱱ ᱠᱷᱮᱞ ᱠᱚᱨᱮ ᱦᱚᱸ ᱞᱤᱧ ᱪᱟᱞᱟᱣ ᱵᱟᱲᱟ ᱟᱠᱟᱱ ᱜᱮᱭᱟ ᱟᱫᱚ ᱚᱱᱟ ᱟᱫᱚ ᱚᱱᱟᱛᱮ ᱦᱟᱜ ᱱᱤᱛᱚᱜ ᱫᱚ ᱚᱞᱚᱜ ᱚᱞᱚᱜ ᱯᱟᱲᱦᱟᱣ ᱥᱤᱡᱮᱱ ᱛᱚ ᱟᱫᱚ ᱠᱷᱮᱞᱳᱰ ᱦᱚᱸ ᱱᱚᱛᱮ ᱠᱷᱩᱵ ᱦᱚᱸ ᱪᱚᱨᱪᱟ ᱵᱟᱝ ᱜᱟᱱᱚᱜᱼᱟ ᱯᱟᱲᱦᱟᱣ ᱥᱮᱱ ᱦᱚᱸ ᱠᱟᱹᱴᱤᱡ ᱢᱚᱱᱮ ᱞᱟᱜᱟᱣ ᱦᱩᱭᱩᱜᱼᱟ ᱵᱟᱝᱠᱷᱟᱱ ᱟᱨᱚᱢ ᱥᱚᱢᱚᱭ ᱚᱠᱟ ᱞᱮᱠᱟ ᱥᱚᱢᱚᱭ ᱪᱮᱛᱟᱱ ᱨᱮ ᱰᱤᱯᱷᱮᱴ ᱮᱢᱟᱭ
ᱦᱳᱭ ᱦᱳᱭ ᱦᱳᱭ ᱮᱦ ᱱᱚᱣᱟ ᱢᱟ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱮᱜᱼᱟ ᱦᱮᱸ ᱛᱷᱟᱞᱮ ᱜᱚᱝᱠᱮ ᱚᱱᱠᱟ ᱛᱟᱦᱞᱮ ᱠᱷᱮᱞ ᱠᱚᱫᱚ ᱵᱤᱱ ᱪᱟᱞᱟᱣ ᱵᱟᱲᱟ ᱟᱠᱟᱱᱟ ᱜᱮᱭᱟ ᱢᱟᱨᱟᱝ ᱢᱟᱨᱟᱝ ᱠᱷᱮᱞ ᱠᱚ
ᱦᱮᱸ ᱜᱚᱝᱠᱮ ᱪᱟᱞᱟᱣ ᱵᱟᱲᱟ ᱠᱟᱱ ᱜᱮᱭᱟᱞᱤᱧ
ᱚ ᱩᱜ ᱟᱪᱪᱷᱟ ᱟᱵᱚ ᱢᱟ ᱥᱟᱱᱛᱟᱲ ᱦᱚᱯᱚᱱ ᱟᱫᱚ ᱚᱱᱠᱟ ᱵᱤᱱ ᱟᱸᱡᱚᱢ ᱵᱟᱲᱟ ᱟᱠᱟᱫᱟ ᱜᱮᱭᱟᱢ ᱟᱵᱚ ᱥᱟᱱᱛᱟᱲ ᱚᱱᱠᱟ ᱢᱟᱨᱟᱝ ᱢᱟᱨᱟᱝ ᱤᱭᱟᱹ ᱠᱚᱨᱮ ᱢᱟᱱᱮ ᱮ ᱠᱷᱮᱞᱳᱰ ᱠᱚᱨᱮ ᱠᱚ ᱫᱟᱣ ᱠᱚ ᱧᱟᱢ ᱟᱠᱟᱜᱼᱟ ᱤᱝᱠᱟ. ᱡᱩᱫᱤ ᱧᱩᱛᱩᱢ ᱠᱟᱹᱴᱤᱡ ᱵᱤᱱ ᱞᱟᱹᱭ ᱫᱟᱲᱮ ᱠᱮᱭᱟ ᱛᱟᱦᱞᱮ ᱵᱷᱟᱹᱜᱤ ᱠᱚᱜᱼᱟ ᱜᱚᱝᱠᱮ
ᱜᱚᱝᱠᱮ ᱠᱷᱮᱞᱳᱰ ᱫᱚ ᱟᱵᱚ ᱥᱟᱱᱛᱟᱲ ᱦᱚᱯᱚᱱ ᱠᱷᱚᱱᱟᱜ ᱫᱚ ᱦᱟᱸᱜ ᱚᱝᱠᱟ ᱫᱟᱢᱟᱱ ᱫᱚ ᱠᱷᱮᱞᱳᱰ ᱦᱟᱸᱜ ᱡᱮ ᱦᱟᱸᱜ ᱞᱤᱝᱠ ᱠᱷᱮᱞ ᱚᱱᱟ ᱠᱚᱨᱮ ᱜᱮ ᱦᱟᱸᱜ ᱫᱟᱣ ᱠᱚᱠᱚ ᱧᱟᱢ ᱵᱟᱲᱟ ᱠᱟᱫ ᱛᱟᱵᱚᱱᱟ ᱡᱟ ᱴᱩᱠᱩᱞᱤᱧ ᱵᱟᱲᱟᱭᱟ ᱟᱹᱞᱤᱧ ᱫᱚ ᱡᱮᱢᱚᱱ ᱟᱵᱚ ᱢᱮᱱᱟᱭ ᱛᱟᱵᱚᱱᱟ ᱨᱚᱵᱤ ᱜᱚᱢᱠᱮ ᱩᱱᱤ ᱛᱟᱯᱚᱨᱮ ᱠᱷᱮᱨᱣᱟᱞ ᱜᱚᱢᱠᱮ ᱱᱤᱛᱚᱜ ᱡᱟᱦᱟᱸ ᱢᱚᱦᱟ ᱢᱤᱰᱤᱭᱟᱢ ᱢᱚᱦᱟ ᱢᱮᱰᱟᱢ ᱠᱞᱟᱵᱽ ᱛᱮ ᱡᱟᱦᱟᱸᱭ ᱠᱷᱮᱞᱮᱜ ᱟᱭ ᱱᱟᱸᱜ
ᱟᱪᱪᱷᱟ ᱟᱪᱪᱷᱟ
ᱵᱟᱨ ᱦᱚᱲ ᱫᱚ ᱟᱹᱞᱤᱧ ᱫᱚ ᱦᱟᱸᱜ ᱟᱹᱞᱤᱧᱟᱜ ᱛᱮᱫᱚ ᱱᱟᱜ ᱵᱟᱨ ᱦᱚᱲ ᱜᱮᱞᱤᱧ ᱵᱟᱰᱟᱭᱟ ᱱᱟᱜ ᱚᱱᱠᱟ ᱫᱟᱢᱟᱱ ᱠᱷᱮᱞᱳᱰᱟ ᱡᱮᱦᱮᱛᱩ ᱟᱵᱚ ᱥᱟᱱᱛᱟᱲ ᱢᱟᱱᱮ ᱮᱸ ᱞᱟᱛᱟᱨ ᱡᱟᱹᱛ ᱠᱷᱚᱱᱟᱜ ᱫᱚ ᱦᱟᱸᱜ ᱠᱚ ᱨᱟᱠᱟᱵ ᱥᱮᱱ ᱠᱟᱱ ᱛᱟᱵᱚᱱᱟ
ᱟᱪᱪᱷᱟ ᱟᱪᱪᱷᱟ
ᱛᱟᱞᱦᱮ ᱟᱹᱵᱤᱱᱟᱜ ᱟᱵᱤᱱᱟᱜ ᱢᱮᱫ ᱛᱮᱫᱚ ᱢᱟᱱᱮ ᱚᱠᱟ ᱞᱮᱠᱟ ᱢᱟᱱᱮ ᱟᱨ ᱠᱚᱵᱤᱱ ᱵᱟᱲᱟᱭ ᱜᱮᱭᱟ ᱥᱮ ᱪᱮᱫ ᱚᱱᱠᱟ ᱡᱮᱢᱚᱱ ᱠᱷᱮᱞᱳᱰ ᱠᱚ ᱡᱟᱦᱟᱸ ᱟᱵᱚᱣᱟᱜ ᱞᱟᱛᱟᱨ ᱥᱟᱱᱛᱟᱲ
ᱵᱟ ᱵᱟ ᱟᱹᱞᱤᱧ ᱫᱚ ᱚᱱᱠᱟ ᱫᱚ ᱟᱹᱵᱤᱱ ᱡᱟᱦᱟᱸ ᱵᱤᱱ ᱞᱟᱹᱭ ᱠᱮᱫ ᱫᱚ ᱩᱱᱠᱤᱱ ᱜᱮᱞᱤᱧ ᱵᱟᱲᱟᱭ ᱠᱤᱱᱟ ᱟᱫᱚ ᱵᱤᱥᱥᱮᱥ ᱠᱟᱨᱛᱮ ᱟᱫᱚ ᱵᱟᱹᱞᱤᱧ ᱵᱟᱲᱟᱭ ᱠᱮ ᱵᱟᱹᱞᱤᱧ ᱵᱟᱲᱟᱭ ᱠᱚᱣᱟ ᱟᱫᱚ ᱢᱮᱫᱴᱟᱝ ᱧᱩᱛᱩᱢ ᱞᱤᱧ ᱟᱸᱡᱚᱢᱮᱫ ᱛᱟᱦᱮᱸᱫ ᱟᱫᱚ ᱟᱪᱪᱷᱟ ᱩᱱᱠᱤᱱ ᱠᱤᱱ ᱚᱱᱠᱟ ᱢᱟᱨᱟᱝ ᱠᱷᱮᱞ ᱨᱮ ᱫᱟᱣ ᱠᱤᱱ ᱧᱟᱢ ᱞᱮᱫᱟ ᱩᱱᱤ ᱡᱟᱦᱟᱸᱭ ᱥᱟᱫᱷᱩ ᱢᱟᱨᱟᱱᱰᱤ ᱧᱩᱛᱩᱢᱟᱱ ᱢᱮᱫᱴᱟᱝ ᱜᱚᱝᱠᱮ ᱩᱱᱤ ᱠᱤ ᱱᱚᱝᱠᱟ ᱠᱷᱮᱞ ᱨᱮ ᱫᱟᱣᱮ ᱧᱟᱢ ᱞᱮᱫᱟ?
ᱮᱸ ᱜᱚᱢᱠᱮ ᱩᱱᱤ ᱥᱟ. ᱫᱷᱩ ᱢᱟᱨᱟᱱᱰᱤ ᱫᱚ ᱟᱵᱚ ᱴᱷᱮᱱ ᱢᱟᱱᱮ ᱟ. ᱰᱤ ᱨᱮᱸᱜᱮᱡ ᱱᱟᱪᱟᱨ ᱚᱲᱟᱜ ᱦᱚᱲ ᱠᱷᱚᱱ ᱚᱲᱟᱜ ᱜᱤᱫᱽᱨᱟᱹ ᱠᱟᱱ ᱜᱮᱭᱟ ᱵᱟᱲᱟᱭᱟ
ᱟᱪᱪᱷᱟ ᱟᱪᱪᱷᱟ
ᱟᱫᱚ ᱟ ᱥᱟᱫᱷᱩ ᱢᱟᱨᱟᱱᱰᱤ ᱫᱚ ᱫᱟᱫᱟ ᱫᱚ ᱟᱹᱞᱤᱧ ᱦᱚᱸᱞᱤᱧ ᱴᱷᱤᱠᱟᱹ ᱫᱚᱞᱤᱧ ᱴᱷᱤᱠᱟᱹᱭᱟ ᱢᱚᱴᱟᱢᱩᱴᱤ ᱵᱷᱟᱜᱤ ᱜᱮ ᱠᱷᱮᱞᱳᱰᱟᱭ ᱟ ᱠᱷᱮᱞ ᱠᱚᱞᱤᱧ ᱧᱮᱞ ᱵᱟᱲᱟ ᱟᱠᱟᱫ ᱛᱟᱭᱟ ᱟᱞᱮ ᱟᱹᱛᱩ ᱥᱩᱨ ᱠᱚᱨᱮ ᱡᱟᱦᱟᱸ ᱫᱟᱢᱟᱱ ᱠᱷᱮᱞ ᱠᱚ ᱦᱩᱭᱩᱜ ᱜᱮᱭᱟ ᱚᱱᱟ ᱠᱚᱨᱮ ᱦᱮᱡ ᱵᱟᱲᱟ ᱟᱠᱟᱱᱟᱭ
ᱟᱪᱷᱟ ᱟᱪᱷᱟ
ᱟᱫᱚ ᱫᱟ ᱟᱫᱚ ᱚᱱᱠᱟᱱ ᱴᱤᱢ ᱟᱜ ᱚᱱᱠᱟ ᱞᱤᱠ ᱠᱷᱮᱞ ᱠᱚᱫᱚ ᱱᱟᱜ ᱱᱤᱛ ᱫᱷᱟ. ᱵᱤᱡ ᱫᱚ ᱟ. ᱣᱨᱤᱞᱤᱧ ᱧᱮᱞᱮᱭᱟ ᱱᱟᱜ ᱡᱟᱸᱦᱟ ᱠᱚ ᱠᱷᱮᱞ ᱦᱳᱭᱳᱜᱼᱟ ᱚᱱᱟ ᱠᱚᱨᱮ ᱫᱚ ᱱᱟᱜ
ᱚᱸ
ᱟᱫᱚ ᱡᱟ ᱴᱩᱠᱩ ᱞᱤᱧ ᱟᱸᱡᱚᱢᱮᱫ ᱛᱟᱦᱮᱱᱟ ᱡᱮ ᱵᱟᱝᱢᱟ ᱞᱚᱜᱚᱱ ᱫᱷᱟᱨᱟ ᱜᱮ ᱱᱟᱸᱜ ᱦᱚᱭᱛᱚ ᱞᱤᱠᱷ ᱠᱷᱮᱞ ᱦᱚᱸ ᱧᱟᱢ ᱨᱮᱱᱟᱜ ᱫᱟᱭᱮ ᱧᱟᱢ ᱛᱟᱵᱚᱱᱟ ᱚᱱᱠᱟᱞᱤᱧ ᱟᱸᱥᱟᱜ ᱠᱚᱣᱟ ᱡᱩᱫᱤ ᱧᱟᱢ ᱠᱷᱟᱱᱮ ᱢᱟ ᱟᱹᱰᱤ ᱥᱟᱨᱦᱟᱣ ᱟᱹᱰᱤ ᱟᱹᱰᱤ ᱜᱷᱟᱜᱤᱠᱚᱜ-ᱟ ᱾
ᱦᱮᱸ ᱦᱮᱸ ᱱᱚᱣᱟ ᱢᱟ ᱟᱹᱰᱤ ᱟᱵᱚ ᱥᱟᱱᱛᱟᱲ ᱦᱚᱯᱚᱱᱟᱜ ᱟᱹᱰᱤ ᱜᱚᱨᱵᱚ ᱵᱚᱜ ᱡᱚᱫᱤ ᱟᱵᱚ ᱦᱚᱜ-ᱚᱱ ᱠᱟᱱ ᱥᱟᱱᱛᱟᱲ ᱦᱚᱯᱚᱱ ᱜᱮ ᱡᱩᱫᱤ ᱚᱱᱠᱟ ᱢᱟᱨᱟᱝ ᱤᱭᱟᱹ ᱠᱚᱨᱮ ᱫᱟᱣ ᱠᱚ ᱧᱟᱢ ᱛᱟᱵᱚᱱᱟ, ᱟᱵᱚᱱᱟᱜ ᱜᱮ ᱢᱤᱫᱴᱟᱝ ᱟᱵᱚ ᱥᱟᱱᱛᱟᱲ ᱦᱚᱯᱚᱱᱟᱜ ᱜᱮ ᱢᱤᱫᱴᱟᱝ ᱧᱩᱛᱩᱢ ᱦᱩᱭᱩᱜ ᱛᱟᱵᱚᱱᱟ ᱡᱮ ᱦᱮᱸ ᱡᱮ ᱥᱟᱱ ᱥᱟᱱᱛᱟᱲ ᱤᱭᱟᱹ ᱠᱷᱚᱱᱟᱜ ᱦᱚᱸ ᱚᱱᱠᱟ ᱢᱮᱱᱟᱜ ᱠᱚᱣᱟ ᱡᱮ ᱱᱚᱝᱠᱟ ᱥᱮᱬᱟ ᱥᱮᱬᱟ ᱫᱟᱣ ᱠᱚᱨᱮ ᱜᱮ ᱠᱷᱮᱞ ᱠᱚ ᱧᱟᱢ ᱟᱠᱟᱫᱟ ᱠᱚ ᱾ ᱦᱳᱭ ᱟᱫᱚ ᱚᱱᱟ ᱢᱟᱛᱚ ᱟᱹᱰᱤ ᱵᱷᱟᱹᱜᱤ ᱠᱟᱛᱷᱟ ᱜᱮ ᱡᱩᱚᱫᱤ ᱚᱱᱠᱟ ᱤᱭᱟᱹ ᱠᱚᱨᱮ ᱵᱚᱱ ᱧᱟᱢᱟ ᱾ ᱫᱟᱸᱣ
ᱛᱟᱦᱮ ᱜᱚᱢᱠᱮ ᱟᱵᱤᱱ ᱫᱚ ᱚᱱᱠᱟ ᱠᱷᱮᱞᱳᱱ ᱠᱚᱫᱚ ᱵᱟᱝᱵᱤᱱ ᱪᱟᱞᱟᱣ ᱵᱟᱲᱟ ᱟᱠᱟᱱᱟ ᱫᱟᱢᱟᱱ ᱠᱷᱮᱞᱳᱱ ᱠᱚ ᱚᱱᱠᱟ?
ᱵᱟᱝ ᱵᱟᱝ ᱟᱹᱞᱤᱧ ᱫᱚ ᱚᱱᱠᱟ ᱫᱟᱢᱟᱱ ᱠᱷᱮᱞᱳᱰ ᱠᱚᱫᱚ ᱵᱟᱞᱤᱧ ᱪᱟᱞᱟᱣ ᱟᱠᱟᱱᱟ, ᱟᱫᱚ ᱚᱱᱮ ᱢᱟᱱᱮ ᱟᱛᱳ ᱯᱟᱥᱮ ᱠᱚᱨᱮ ᱜᱮ ᱠᱷᱮᱞ ᱦᱳ ᱦᱩᱭᱩᱜᱼᱟ ᱟᱫᱚ ᱚᱱᱟ ᱠᱚᱨᱮ ᱜᱮᱞᱤᱧ ᱪᱟᱞᱟᱣ ᱵᱟᱲᱟ ᱟᱠᱟᱱᱟ ᱟᱫᱚ ᱚᱱᱠᱟ ᱟᱹᱞᱤᱧ ᱫᱚ ᱫᱟᱣ ᱫᱚ ᱵᱟᱞᱤᱧ ᱧᱟᱢ ᱟᱠᱟᱫᱟ ᱚᱱᱠᱟᱱ ᱫᱟᱢᱟᱱ ᱠᱷᱮᱠ ᱨᱮᱫᱚ ᱟᱫᱚ ᱢᱟᱱᱮ ᱟᱫᱚ ᱡᱷᱚᱛᱚ ᱦᱚᱲ ᱛᱚ ᱚᱱᱠᱟ ᱫᱚ ᱟᱱᱠᱟ ᱫᱚ ᱢᱟᱱᱮ ᱥᱩᱡᱩᱜ ᱛᱚ ᱵᱟᱝ-ᱠᱚ ᱧᱟᱢᱟ ᱾
ᱦᱮᱸ ᱾
ᱦᱳᱭ ᱟᱹᱞᱤᱧ ᱫᱚ ᱱᱚᱣᱟ ᱜᱮᱞᱤᱧ ᱨᱤᱠᱟᱹᱭᱟ ᱡᱮ ᱡᱟᱦᱟᱸᱭ ᱠᱚ ᱚᱱᱠᱟ ᱡᱩᱫᱤ ᱥᱩᱡᱩᱜᱽ ᱠᱚ ᱧᱟᱢ ᱫᱟ ᱩᱱᱠᱩ ᱩᱱᱠᱩ ᱴᱷᱮᱱ ᱱᱚᱣᱟ ᱜᱮ ᱟᱹᱞᱤᱧᱟᱜ ᱨᱤᱠᱟᱹ ᱫᱚ ᱡᱮ ᱵᱷᱟᱹᱜᱤ ᱴᱷᱤᱠ ᱠᱚ ᱠᱷᱮᱞ ᱢᱟ ᱾ ᱚᱱᱟᱜᱮ ᱡᱮᱦᱮᱛᱩ ᱟᱵᱚᱱᱟᱜ ᱥᱟᱱᱛᱟᱲ ᱦᱚᱯᱚᱱᱟᱜ ᱧᱩᱛᱩᱢ ᱠᱚ ᱫᱚᱦᱚ ᱴᱚ ᱠᱟᱜ ᱢᱟ ᱚᱱᱟᱜᱮ ᱟᱹᱞᱤᱧ ᱴᱷᱮᱱᱟᱜ ᱫᱚ ᱪᱟᱹᱭ ᱛᱟᱞᱤᱧ ᱫᱚ ᱾
ᱜᱚᱢᱠᱮ ᱛᱟᱦᱚᱞᱮ ᱟᱫᱚ ᱟᱨ ᱚᱞᱚᱜ ᱯᱟᱲᱦᱟᱣ ᱥᱟᱶ ᱥᱟᱶᱛᱮ ᱟᱨ ᱡᱟᱦᱱᱟᱜ ᱠᱚ ᱚᱱᱠᱟ ᱠᱟᱹᱢᱤ ᱠᱚ ᱛᱚ ᱚᱠᱟᱞᱮᱠᱟ ᱦᱩᱭ ᱥᱟᱹᱛᱚᱜ ᱠᱟᱱᱟ ᱥᱮ ᱵᱟᱝᱜᱮ?
ᱦᱮᱸ ᱱᱚᱣᱟ ᱢᱟᱛᱚ ᱢᱮᱱᱟᱜ ᱜᱮᱭᱟ ᱟᱵᱚ ᱢᱟ ᱥᱟᱱᱛᱟᱲ ᱦᱚᱯᱚᱱ, ᱠᱟᱹᱢᱤ ᱠᱟᱹᱥᱢᱤ ᱢᱟ ᱦᱮᱱᱟᱜ ᱜᱮ ᱛᱟᱵᱚᱱᱟ ᱱᱚᱣᱟ ᱫᱚ ᱟᱵᱚ ᱱᱚᱣᱟ ᱫᱚ ᱟᱵᱚ ᱢᱟᱹᱱᱢᱤᱭᱟᱜ ᱫᱚ ᱢᱟᱨᱟᱝ ᱱᱚᱣᱟᱜᱮ ᱟᱵᱚᱱᱟᱜ ᱡᱟᱦᱟᱸ ᱦᱚᱠ ᱛᱟᱵᱚᱱ ᱫᱚ ᱡᱮ ᱠᱟᱹᱢᱤ ᱵᱟᱝᱠᱷᱟᱱ ᱫᱚ ᱟᱵᱚ ᱡᱤᱭᱤ ᱵᱟᱝᱵᱚᱱ ᱮᱸ ᱡᱚᱛᱚᱱ ᱫᱟᱲᱮᱜᱼᱟ ᱥᱮ ᱱᱚᱣᱟ ᱡᱤᱭᱚᱱ ᱵᱟᱝᱵᱚᱱ ᱠᱷᱟᱸᱰᱟᱣ ᱫᱟᱲᱮᱜᱼᱟ ᱾ ᱟᱫᱚ ᱠᱟᱹᱢᱤ ᱫᱚ ᱱᱤᱛᱚᱜ ᱫᱚ ᱚᱱᱠᱟ ᱵᱚᱞᱛᱮ ᱫᱚ ᱪᱟᱥᱵᱟᱥ ᱜᱮ ᱚᱱᱟ ᱪᱷᱟᱲᱟ ᱫᱚ ᱛᱚ ᱥᱮᱨᱚᱠᱚᱢ ᱠᱟᱹᱢᱤ ᱫᱚ ᱵᱟᱹᱪᱩᱜ-ᱟ ᱾ ᱛᱚ ᱜᱚᱢᱠᱮ ᱟᱵᱤᱱ ᱜᱮ ᱠᱟᱹᱢᱤ ᱚᱱᱠᱟ ᱪᱮᱫ ᱠᱚᱵᱤᱱ ᱠᱟᱹᱢᱤ ᱵᱟᱲᱟᱭ ᱜᱮᱭᱟ? ᱛᱟᱦᱚᱞᱮ ᱞᱟᱹᱭ ᱞᱮᱠᱷᱟᱱ ᱵᱷᱟᱹᱜᱤ ᱠᱚᱜᱼᱟ ᱾
ᱟᱪᱪᱷᱟ ᱜᱚᱢᱠᱮ ᱚᱱᱠᱟ ᱯᱟᱲᱦᱟᱣ ᱛᱟᱞᱟ ᱛᱮᱫᱚ ᱠᱟᱹᱢᱤ ᱠᱚᱫᱚ ᱱᱟᱜ ᱱᱤᱛᱚᱜ ᱫᱚ ᱪᱟᱥ ᱵᱟᱥ ᱜᱮ ᱜᱚᱲᱚ ᱵᱟᱲᱟ ᱦᱩᱭᱩᱜ ᱠᱟᱱᱟ ᱟᱭᱳ ᱠᱚ ᱟᱭᱳ ᱵᱟᱵᱟ ᱠᱚ ᱜᱮ ᱾ ᱟᱫᱚ ᱚᱱᱟ ᱦᱚᱸ ᱪᱟᱥᱵᱟᱥ ᱥᱟᱶᱛᱮ ᱪᱟᱥᱵᱟᱥ ᱥᱟᱶᱛᱮ ᱚᱞᱚᱜ ᱯᱟᱲᱦᱟᱣ ᱫᱚᱨᱠᱟᱨ ᱠᱟᱱᱟᱭ ᱟᱨ ᱟᱨ ᱟᱭᱳ ᱵᱟᱵᱟ ᱦᱚᱸ ᱡᱮᱦᱮᱛᱩ ᱟᱵᱚᱫᱚ ᱠᱚᱞᱮ ᱵᱟᱞᱮ ᱠᱷᱚᱱᱟᱜ ᱦᱟᱨᱟᱣ ᱟᱠᱟᱜ ᱵᱚᱱᱟ ᱩᱱᱠᱩ ᱡᱩᱫᱤ ᱵᱟᱵᱚᱱ ᱜᱚᱲᱚᱣᱟ ᱠᱚᱣᱟ ᱩᱢᱮᱨ ᱠᱚ ᱦᱩᱭᱮᱱ ᱛᱟᱠᱚᱣᱟ ᱾
ᱦᱳᱭ ᱦᱳᱭ ᱾
ᱟᱫᱚ ᱚᱱᱟ ᱠᱷᱟᱹᱛᱤᱨ ᱜᱮ ᱡᱩᱫᱤ ᱵᱟᱝᱵᱚᱱ ᱜᱚᱲ ᱟᱠᱚ ᱛᱟᱦᱚᱞᱮ ᱟᱵᱚ ᱦᱟᱸᱜ ᱟᱵᱚᱨᱮᱱ ᱡᱟᱦᱟᱸ ᱱᱟᱣᱟ ᱡᱟᱦᱟᱸ ᱵᱤᱨᱟᱹᱫᱟᱹᱟᱞᱤ ᱠᱚᱠᱚ ᱦᱤᱡᱩᱜᱼᱟ ᱩᱱᱠᱩ ᱦᱚᱸ ᱡᱩᱫᱤ ᱱᱚᱣᱟ ᱠᱚ ᱧᱮᱞ ᱫᱚᱦᱚᱭᱟ ᱛᱟᱦᱚᱞᱮ ᱚᱱᱟ ᱫᱚ ᱵᱟᱝ ᱴᱷᱤᱠᱚᱜ ᱟ ᱥᱮ ᱾
ᱦᱳᱭ ᱦᱳᱭ ᱦᱳᱭ ᱾ ᱛᱟᱦᱚᱞᱮ ᱜᱚᱝᱠᱮ ᱦᱚᱜ-ᱚᱭ ᱛᱚ ᱞᱟᱹᱭ ᱠᱮᱜᱼᱟ ᱵᱤᱱ ᱡᱮ ᱦᱚᱜ-ᱚᱭ ᱚᱞᱚᱜ ᱯᱟᱲᱦᱟᱣ, ᱛᱟᱦᱚᱞᱮ ᱜᱚᱝᱠᱮ ᱟᱵᱚ ᱥᱟᱱᱛᱟᱲ ᱦᱚᱯᱚᱱ ᱢᱟ ᱧᱮᱞᱚᱜ ᱠᱟᱱᱟ ᱦᱚᱜᱼᱚᱭ ᱚᱞᱪᱤᱠᱤ ᱦᱚᱸ ᱵᱷᱟᱜᱤ ᱜᱮ ᱟᱵᱚᱱᱟᱜ ᱚᱞᱪᱤᱠᱤ ᱛᱮᱠᱚ ᱚᱞᱚᱜ ᱯᱟᱲᱦᱟᱜ ᱠᱟᱱᱟ ᱧᱮᱞᱚᱜ ᱠᱟᱱᱟ ᱟᱫᱚ ᱱᱚᱶᱟ ᱜᱮ ᱟᱵᱤᱱ ᱴᱷᱮᱱ ᱟᱵᱤᱱ ᱫᱚ ᱡᱮᱦᱮᱛᱩ ᱚᱞᱚᱜ ᱯᱟᱲᱦᱟᱣ ᱠᱟᱜ ᱠᱟᱱᱟᱜ ᱵᱤᱱ ᱟᱹᱵᱤᱱ ᱴᱷᱮᱱ ᱱᱚᱣᱟ ᱜᱮ ᱠᱩᱠᱞᱤ ᱞᱤᱧ ᱪᱟᱹᱭ ᱫᱟ ᱡᱮ ᱛᱟᱦᱚᱞᱮ ᱟᱵᱚ ᱥᱟᱱᱛᱟᱲ ᱛᱮᱦᱚᱸ ᱛᱤᱱᱟᱹᱜᱴᱟᱜ ᱡᱮ ᱚᱞᱚᱜ ᱯᱟᱲᱦᱟᱣ ᱜᱟᱱᱚᱜ ᱠᱟᱱᱟ ᱚᱱᱟ ᱜᱮᱵᱤᱱ ᱞᱟᱹᱭ ᱟᱹᱞᱤᱧ ᱠᱷᱟᱱ ᱫᱚ ᱠᱟᱹᱴᱤᱡ ᱞᱤᱧ ᱵᱷᱟᱹᱜᱤ ᱠᱚᱜᱼᱟ
ᱜᱚᱝᱠᱮ ᱟᱹᱞᱤᱧᱟᱜ ᱢᱚᱛ ᱛᱮᱫᱚᱱᱟᱜ ᱡᱮᱦᱮᱛᱩ ᱚ ᱞᱤᱧ ᱵᱟᱲᱟᱭᱟ ᱠᱟᱨᱚᱱ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱟᱵᱚ ᱩᱫᱩᱜ ᱥᱚᱫᱚᱨ ᱢᱟᱱᱮ ᱟᱭᱮ ᱟᱭᱟᱜ ᱟᱹᱭᱩᱨ ᱛᱮ ᱡᱟᱦᱟᱸ ᱵᱚᱱ ᱛᱟᱲᱟᱢ ᱠᱟᱫᱟ
ᱦᱳᱭ ᱦᱳᱭ ᱦᱳᱭ
ᱟᱫᱚ ᱱᱤᱛᱚᱜ ᱧᱮᱞᱚᱜ ᱠᱟᱱᱟ ᱡᱮ ᱥᱟᱱ ᱥᱟᱱᱛᱟᱲ ᱥᱚᱢᱟᱡᱽ ᱫᱚ ᱢᱮᱱᱟᱜᱼᱟ ᱚᱞᱪᱤᱠᱤ ᱢᱮᱰᱟᱢ ᱫᱚ ᱟᱹᱰᱤᱴᱟᱜ ᱜᱮ ᱠᱤᱪᱷᱩᱴᱟᱜ ᱞᱟᱦᱟ ᱠᱟᱱ ᱛᱟᱵᱚᱱᱟ
ᱟᱪᱪᱷᱟ ᱟᱪᱪᱷᱟ
ᱟᱨ ᱠᱟᱹᱴᱤᱡ ᱡᱩᱫᱤ ᱱᱚᱣᱟ ᱚᱨᱜᱮᱥᱴᱟᱨ ᱠᱚ ᱡᱮᱢᱚᱱ ᱦᱩᱭᱩᱜ ᱠᱟᱱᱟ ᱟᱵᱚ ᱫᱤᱥᱚᱢ ᱠᱚᱨᱮ ᱚᱱᱟ ᱠᱚ ᱡᱩᱫᱤ ᱵᱚᱱᱫᱚ ᱠᱟᱛᱮᱫ ᱡᱩᱫᱤ ᱢᱟᱹᱭ ᱵᱟᱹᱵᱩ ᱛᱟᱠᱚ ᱡᱩᱫᱤ ᱚᱱᱟ ᱚᱨᱜᱮᱥᱴᱟᱨ ᱠᱚᱨᱮ ᱵᱟᱝᱠᱚ ᱪᱟᱞᱟᱜᱼᱟ ᱩᱱᱠᱩ ᱡᱩᱫᱤ ᱟᱵᱚ ᱱᱚᱣᱟ ᱟᱵᱚ ᱱᱚᱣᱟ ᱢᱤᱰᱤᱭᱟᱢ ᱛᱮ ᱡᱩᱫᱤ ᱠᱚ ᱯᱟᱲᱦᱟᱣ ᱛᱮᱠᱚ ᱵᱚᱲᱦᱮᱜᱼᱟ ᱵᱚᱲᱦᱮᱜᱼᱟ ᱛᱟᱦᱮᱸ ᱠᱷᱟᱱ ᱫᱚ ᱟᱹᱰᱤ ᱱᱟᱯᱟᱭ ᱠᱚᱜᱼᱟ
ᱦᱮᱸ ᱱᱚᱣᱟ ᱢᱟ ᱟᱹᱰᱤ ᱡᱚᱛᱷᱟᱛ ᱠᱟᱛᱷᱟ ᱜᱮᱵᱮᱱ ᱞᱟᱹᱭ ᱠᱟᱜᱼᱟ ᱮᱸ ᱡᱮᱦᱮᱛᱩ ᱟᱵᱚ ᱢᱟ ᱧᱮᱞᱚᱜ ᱠᱟᱱᱟ ᱡᱮ ᱚᱨᱜᱮᱥᱴᱟᱨ ᱠᱚ ᱥᱮ ᱯᱷᱟᱱᱥᱮᱱ ᱠᱚ ᱥᱮ ᱯᱚᱨᱚᱵ ᱠᱚ ᱱᱚᱣᱟ ᱠᱷᱟᱹᱛᱤᱨ ᱛᱮ ᱟᱵᱚᱨᱮᱱ ᱡᱟᱦᱟᱸᱭ ᱡᱩᱣᱟᱹᱱ ᱠᱚᱲᱟ ᱠᱩᱲᱤ ᱦᱚᱯᱚᱱ ᱠᱚ ᱫᱚᱢᱮᱜᱮ ᱱᱤᱛᱚᱜ ᱵᱷᱟᱭᱨᱟᱞ ᱨᱮ ᱢᱮᱱᱟᱜ ᱠᱚᱛᱟ ᱵᱚᱱᱟ ᱥᱮ ᱚᱱᱟ ᱪᱷᱟᱹᱯᱨᱤ ᱮᱱᱮᱡ ᱠᱚ ᱫᱚᱢᱮ ᱠᱚ ᱵᱚᱲᱦᱮ ᱟᱠᱟᱱ ᱛᱟᱵᱚᱱᱟ ᱦᱳᱭ ᱟᱫᱚ ᱚᱞᱚᱜ ᱯᱟᱲᱦᱟᱜ ᱫᱚ ᱵᱟᱝ ᱜᱮᱠᱚ ᱦᱮᱸ ᱠᱚᱭᱚᱜ ᱼᱟᱜ ᱠᱟᱱᱟ ᱱᱚᱣᱟ ᱠᱷᱟᱹᱛᱤᱨ ᱜᱮ ᱟᱵᱚ ᱥᱟᱱᱛᱟᱲ ᱦᱚᱯᱚᱱᱟᱜ ᱫᱚ ᱟᱹᱰᱤ ᱜᱮ ᱤᱡᱚᱛ ᱫᱚ ᱵᱟᱹᱪᱩᱜ ᱛᱟᱵᱚᱱᱟ ᱟᱫᱚ ᱱᱚᱣᱟ ᱵᱟᱠᱷᱨᱟ ᱛᱮᱜᱮ ᱟᱹᱵᱤᱱ ᱴᱷᱮᱱ ᱞᱤᱧ ᱠᱩᱞᱤᱜ ᱠᱟᱱᱟ ᱡᱮ ᱦᱚᱜ ᱚᱭ ᱡᱮ ᱱᱚᱝᱠᱟ ᱱᱤᱛᱚᱜ ᱫᱚᱥᱟ ᱨᱟᱠᱟᱵ ᱠᱟᱱ ᱛᱟᱵᱚᱱ ᱫᱚ ᱱᱚᱣᱟ ᱫᱚ ᱪᱤᱠᱟᱹ ᱛᱮᱵᱚᱱ ᱪᱟᱵᱟᱭᱟ ᱥᱮ ᱚᱠᱟ ᱪᱮᱫ ᱵᱚᱱ ᱠᱟᱹᱢᱤ ᱞᱮᱠᱷᱟᱱ ᱱᱚᱣᱟ ᱫᱚ ᱪᱟᱵᱟᱜ ᱛᱟᱵᱚᱱᱟ
ᱜᱚᱢᱠᱮ ᱱᱚᱣᱟ ᱫᱚ ᱪᱟᱵᱟ ᱫᱚ ᱦᱩᱭᱩᱜ ᱠᱟᱱᱟ ᱟᱨ ᱚᱨᱜᱮᱥᱴᱨᱟ ᱠᱚᱨᱮ ᱡᱟᱦᱟᱸ ᱟᱵᱚ ᱟ ᱵᱤᱞᱠᱟᱱ ᱫᱚ ᱚᱨᱜᱮᱥᱴᱟᱨ ᱮᱱᱮᱡᱟ ᱰᱤᱡᱮ ᱰᱟᱵᱩᱝ ᱮᱱᱮᱡᱟ ᱠᱚ ᱛᱚ ᱚᱱᱟ ᱠᱚᱨᱮ ᱡᱮᱢᱚᱱ ᱢᱟᱹᱭ ᱵᱟᱹᱵᱩ ᱛᱟᱠᱚ ᱫᱚ ᱮᱠᱞᱟ ᱵᱟᱝ ᱵᱷᱮᱡᱟ ᱠᱟᱛᱮᱫ ᱡᱮᱢᱚᱱ ᱟᱨ ᱟᱨ ᱜᱟᱹᱨᱡᱤᱱ ᱠᱚᱛᱮ ᱠᱚ ᱤᱫᱤ ᱞᱮᱠᱚ ᱠᱷᱟᱱ ᱜᱟᱱᱚᱜ‌ ᱟ ᱠᱟᱨᱚᱱ ᱫᱚ ᱪᱮᱫ ᱠᱟᱨᱚᱱ ᱦᱩᱭᱩᱜ ᱠᱟᱱᱟ ᱡᱮᱢᱚᱱ ᱢᱟᱹᱭ ᱛᱟᱠᱚ ᱫᱚ ᱟᱠᱚ ᱥᱟᱯᱟᱵ ᱠᱚ ᱡᱮᱢᱚᱱ ᱴᱷᱤᱠ ᱛᱤ ᱦᱩᱭᱩᱜ ᱥᱟᱠᱚᱢ ᱦᱩᱭᱩᱜ ᱮᱢᱟᱱ ᱠᱤᱪᱷᱩ ᱦᱟᱛᱟᱣ ᱠᱚ ᱪᱟᱞᱟᱜᱼᱟ ᱛᱚ
ᱦᱳᱭ ᱦᱳᱭ ᱦᱳᱭ ᱦᱳᱭ
ᱟᱫᱚ ᱚᱱᱟ ᱠᱚᱨᱮ ᱡᱩᱫᱤ ᱜᱟᱨᱡᱮᱱ ᱠᱚᱵᱚᱱ ᱪᱟᱞᱟᱜᱼᱟ ᱛᱟᱦᱮᱱ ᱠᱷᱟᱱ ᱫᱚ ᱚᱱᱠᱟᱱ ᱦᱳᱭ ᱛᱳ ᱢᱟᱹᱭ ᱵᱟᱹᱵᱩ ᱛᱟᱠᱚ ᱚᱱᱟ ᱵᱟᱹᱲᱤᱡ ᱠᱚᱫᱚ ᱦᱚᱭᱛᱚ ᱵᱟᱝᱠᱚ ᱠᱟᱹᱢᱤᱭᱟ ᱟᱨ ᱱᱚᱣᱟ ᱚᱨᱜᱮᱥ- ᱚᱨᱜᱮᱥᱴᱟᱨ ᱫᱚ ᱮᱠᱟᱞ ᱜᱮ ᱵᱚᱱᱫᱚ ᱠᱟᱨᱚᱱ ᱵᱚᱱᱫᱚ ᱩᱪᱤᱛ ᱠᱟᱱᱟ ᱠᱟᱨᱚᱱ ᱦᱩᱭᱩᱜ ᱠᱟᱱᱟ ᱚᱱ ᱠᱟᱱ ᱚᱨᱜᱮᱥᱴᱟᱨ ᱠᱟ ᱡᱩᱫᱤ ᱛᱟᱦᱮᱱᱟ ᱮᱱᱠᱷᱟᱱ ᱢᱟᱹᱭ ᱵᱟᱹᱵᱩ ᱛᱟᱠᱚ ᱫᱚ ᱢᱟᱱᱮ ᱚᱞᱚᱜ ᱯᱟᱲᱦᱟᱜ ᱛᱮᱫᱚ ᱛᱤᱥᱦ ᱦᱚᱸ ᱵᱟᱝ ᱠᱚ ᱞᱟᱦᱟᱭ ᱟᱠᱚ
ᱦᱮᱸ ᱦᱮᱸ ᱱᱚᱣᱟ ᱢᱟ ᱟᱹᱰᱤ ᱡᱚᱛᱷᱟᱛ ᱠᱟᱛᱷᱟ ᱡᱮᱛᱩ ᱯᱟᱛᱟ ᱯᱚᱨᱚᱵᱽ ᱫᱚ ᱛᱟᱦᱮᱱ ᱜᱮᱛᱟᱵᱚᱱᱟ ᱠᱤᱱᱛᱩ ᱚᱨᱜᱮᱥᱴᱟᱨ ᱫᱚ ᱦᱮᱸ ᱡᱮᱦᱮᱛᱩ ᱱᱚᱣᱟ ᱠᱚᱫᱚ ᱢᱤᱫᱴᱟᱝ ᱟᱵᱚ ᱢᱟᱹᱱᱢᱤ ᱜᱮ ᱥᱮ ᱥᱟᱱᱛᱟᱲ ᱦᱚᱯᱚᱱᱟᱜ ᱮᱸᱜ ᱤᱭᱟᱹ ᱜᱮ ᱟᱹᱰᱤ ᱤᱭᱟᱹᱭ ᱮᱫᱟᱭ ᱵᱟᱹᱲᱤᱡ ᱮᱫᱟᱭ ᱱᱚᱣᱟ ᱫᱚ ᱧᱮᱞᱚᱜ ᱠᱟᱱᱟ ᱚᱱᱠᱟ ᱜᱮ ᱡᱮ ᱢᱟᱹᱭ ᱵᱟᱹᱵᱩ ᱛᱟᱠᱚ ᱚᱝᱠᱟ ᱠᱚ ᱪᱟᱞᱟᱜ ᱠᱟᱱᱟ ᱟᱨ ᱦᱚᱸᱜᱼᱚᱭ ᱫᱚᱢᱮ ᱠᱚ ᱵᱟᱹᱲᱤᱡ ᱵᱟᱹᱲᱤᱡ ᱠᱚ ᱠᱟᱹᱢᱤᱭ ᱫᱟᱠᱚ ᱥᱮ ᱵᱟᱹᱲᱤᱡ ᱦᱩᱭᱩᱜ ᱠᱟᱱᱟ ᱚᱱᱟ ᱛᱟᱞᱟᱨᱮ ᱟᱫᱚ ᱚᱞᱚᱜ ᱯᱟᱲᱦᱟᱣ ᱢᱟ ᱱᱚᱣᱟ ᱠᱷᱟᱹᱛᱤᱨ ᱛᱮᱜᱮ ᱫᱚᱢᱮᱜᱮ ᱮ ᱚᱱ ᱢᱟᱱᱮ ᱢᱚᱱᱮ ᱠᱚ ᱵᱟᱝᱠᱚ ᱴᱟᱱᱚᱜ ᱠᱟᱱ ᱛᱟᱠᱚ ᱟᱫᱚ ᱱᱚᱣᱟ ᱦᱮᱸ ᱟᱵᱚ ᱥᱟᱱᱛᱟᱲ ᱴᱷᱮᱱ ᱫᱚ ᱱᱚᱣᱟ ᱜᱮ ᱢᱤᱫᱴᱟᱝ ᱨᱤᱠᱟᱹ ᱡᱮ ᱱᱚᱣᱟ ᱡᱩᱫᱤ ᱵᱚᱱ ᱵᱚᱱᱫᱚ ᱫᱟᱲᱮᱭᱟᱜᱼᱟ᱾ ᱪᱷᱮ ᱵᱟᱵᱚᱱ ᱠᱚᱨᱟᱣᱟ ᱢᱤᱫ ᱫᱤᱱ ᱦᱤᱞᱳᱜ ᱫᱚ ᱟᱵᱚ ᱮᱸ ᱱᱚᱣᱟ ᱥᱟᱱᱛᱟᱲ ᱥᱚᱢᱟᱡᱽ ᱫᱚ ᱟᱨᱚ ᱞᱟᱯᱷᱟᱝ ᱤᱭᱟᱹᱨᱮᱭ ᱛᱤᱭᱳᱜ ᱛᱟᱵᱚᱱᱟ᱾
ᱟᱪᱪᱷᱟ ᱢᱤᱫᱴᱮᱡ ᱜᱚᱝᱠᱮ ᱟᱹᱰᱤ ᱫᱟᱢᱟᱱ ᱠᱟᱛᱷᱟᱢ ᱢᱮᱱ ᱠᱮᱫᱟ᱾ ᱟᱨ ᱜᱚᱝᱠᱮ ᱢᱤᱫ ᱫᱤᱱ ᱦᱤᱞᱳᱜ ᱤᱧ ᱢᱤᱫᱴᱮᱡ ᱥᱳᱥᱟᱞ ᱢᱤᱰᱤᱭᱟ ᱨᱤᱧ ᱧᱮᱞᱮᱫ ᱛᱟᱦᱮᱱᱟ᱾ ᱦᱮᱸ ᱟᱵᱚᱨᱮᱱ ᱵᱟᱹᱵᱩ ᱜᱤᱫᱽᱨᱟᱹ ᱜᱮ ᱢᱤᱫᱴᱮᱡ ᱥᱮᱸᱫᱽᱨᱟᱭ ᱪᱟᱞᱟᱣ ᱞᱮᱱᱟᱭ ᱡᱮ ᱢᱤᱫᱴᱮᱱ ᱦᱚᱭᱛᱳ ᱪᱮᱬᱮ ᱜᱚᱡ ᱠᱮᱫᱮᱭᱟ᱾ ᱟᱫᱚ ᱚᱱᱟᱜᱮ ᱚᱱᱟᱜᱮ ᱦᱟᱸᱜ ᱥᱳᱥᱟᱞ ᱢᱤᱰᱤᱭᱟ ᱛᱟᱞᱟᱛᱮ ᱯᱳᱥᱴ ᱠᱟᱛᱮᱜ ᱧᱮᱞ ᱦᱩᱭ ᱞᱮᱱᱟ᱾ ᱡᱮ ᱡᱮ ᱵᱟᱹᱵᱩ ᱜᱤᱫᱽᱨᱟᱹ ᱫᱚ ᱢᱤᱫᱴᱮᱡ ᱪᱮᱬᱮ ᱜᱚᱡ ᱠᱮᱫᱮᱭᱟ ᱚᱱᱟ ᱫᱚ ᱱᱤᱛᱚᱜ ᱟᱵᱚ ᱡᱚᱛᱚ ᱜᱮᱵᱚᱱ ᱵᱟᱲᱟᱭᱟ ᱡᱮ ᱡᱤᱵᱽᱼᱡᱤᱭᱟᱹᱞᱤ ᱜᱚᱡ ᱫᱚ ᱵᱟᱨᱚᱱ ᱜᱮᱭᱟ᱾ ᱦᱮᱸ ᱥᱮ ᱪᱮᱜ?
ᱦᱳᱭ ᱦᱳᱭ ᱦᱳᱭ᱾
ᱟᱫᱚ ᱱᱤᱛᱚᱜ ᱡᱮᱢᱚᱱ ᱟᱵᱚ ᱡᱮᱢᱚᱱ ᱥᱟᱵ ᱜᱚᱫᱚᱜ ᱡᱮ ᱪᱟᱯ ᱛᱟᱨᱯᱚᱨ ᱥᱟᱨᱜᱟᱨ ᱪ ᱮᱢᱟᱱ ᱠᱚᱵᱚᱱ ᱪᱟᱞᱟᱜ ᱠᱟᱱ ᱜᱮᱭᱟ᱾ ᱟᱫᱚ ᱩᱱᱠᱩᱣᱟᱜ ᱦᱚᱸ ᱢᱤᱫᱴᱮᱱ ᱡᱤᱣᱤ ᱢᱮᱱᱟᱜᱼᱟ ᱟᱨ ᱡᱮᱢᱚᱱ ᱫᱚᱠᱟᱱ ᱠᱚ ᱡᱮᱢᱚᱱ ᱟᱨ ᱰᱟᱝᱨᱤ ᱢᱮᱨᱚᱢ ᱥᱤᱢ ᱩᱱᱠᱩ ᱦᱚᱸᱠᱚ ᱜᱚᱡ ᱠᱟᱛᱮ ᱠᱚ ᱟᱠᱷᱨᱤᱧᱮᱫ ᱠᱚᱣᱟ ᱛᱟᱦᱚᱞᱮ ᱚᱱᱟ ᱦᱚᱸᱛᱚ ᱢᱤᱫᱴᱮᱱ ᱵᱤᱨᱩ ᱵᱤᱨᱩᱫ ᱠᱟᱱ ᱜᱮᱭᱟ ᱥᱮ ᱡᱮ ᱠᱟᱨᱚᱱ ᱩᱱᱠᱩ ᱦᱚᱸ ᱢᱤᱫᱴᱮᱱ ᱡᱤᱭᱟᱹ ᱢᱮᱱᱟᱜᱼᱟ᱾ ᱛᱚ ᱚᱱᱟ ᱤᱫᱤ ᱠᱟᱛᱮ ᱟᱵᱤᱱ ᱪᱮᱫ ᱵᱮᱤ ᱢᱮᱱᱟ?
ᱦᱮᱸ ᱱᱚᱣᱟ ᱡᱟᱦᱟᱸ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱮᱫᱟ ᱟᱫᱚ ᱧᱮᱞ ᱟᱹᱜᱩ ᱠᱟᱱᱟ ᱡᱮ ᱟᱵᱚ ᱫᱚ ᱥᱟᱱᱛᱟᱲ ᱦᱚᱯᱚᱱ ᱛᱚ ᱟᱵᱚ ᱫᱚ ᱵᱤᱨ ᱠᱟᱥᱱᱤ ᱠᱚᱨᱮ ᱵᱚᱱ ᱛᱟᱸᱦᱮ ᱟᱹᱜᱩ ᱠᱟᱱᱟ ᱟᱫᱚ ᱟᱵᱚᱣᱟᱜ ᱫᱚ ᱩᱱᱟᱹᱜ ᱞᱟᱦᱟ ᱛᱮᱫᱚ ᱩᱱᱟᱹᱜ ᱮᱸ ᱥᱮ ᱥᱤᱠᱠᱷᱤᱛᱚ ᱥᱮ ᱜᱮᱭᱟᱱ ᱤᱭᱟᱹ ᱫᱚ ᱵᱟᱝ ᱛᱟᱦᱮᱸ ᱠᱟᱱ ᱛᱟᱵᱚᱱᱟ᱾ ᱚᱱᱟ ᱠᱷᱟᱹᱛᱤᱨ ᱛᱮ ᱡᱟ ᱵᱚᱱ ᱫᱟᱲᱮᱭᱟᱜᱼᱟ ᱟᱵᱚ ᱥᱟᱢᱟᱝ ᱨᱮ ᱡᱟᱦᱟᱸ ᱠᱚ ᱦᱮᱡ ᱟᱠᱟᱱᱟ ᱥᱮᱸᱫᱽᱨᱟ ᱠᱟᱛᱮ ᱵᱚᱱ ᱡᱚᱢᱠᱟᱫᱟ᱾ ᱟᱫᱚ ᱟᱫᱚ ᱡᱮ ᱱᱚᱣᱟ ᱫᱚ ᱡᱚᱛᱷᱟᱛ ᱠᱟᱹᱢᱤ ᱵᱚᱱ ᱠᱚᱨᱟᱣ ᱟᱠᱟᱫᱟ ᱥᱮ ᱚᱡᱚᱛᱷᱟᱛ ᱱᱚᱣᱟ ᱫᱚ ᱟᱵᱚᱱᱟᱜ ᱵᱤᱪᱟᱹᱨ ᱠᱟᱨᱠᱷᱟ ᱠᱚᱫᱚ ᱵᱟᱝ ᱛᱟᱦᱮᱸ ᱠᱟᱱ ᱛᱟᱵᱚᱱᱟ᱾ ᱟᱫᱚ ᱡᱮᱦᱮᱛᱩ ᱱᱚᱛᱮ ᱫᱚ ᱟᱵᱚᱦᱚᱸ ᱥᱤᱠᱠᱷᱤᱛᱤᱭᱚ ᱢᱟᱱᱮ ᱥᱤᱠᱠᱷᱟ ᱵᱚᱱ ᱧᱟᱢ ᱟᱠᱟᱫᱟ ᱥᱮ ᱦᱚᱲ ᱴᱷᱮᱱ ᱠᱷᱚᱱᱟᱜ ᱵᱚᱱ ᱧᱟᱢ ᱮᱫᱟ ᱠᱤᱱᱛᱩ ᱱᱚᱣᱟ ᱠᱚᱫᱚ ᱜᱚᱡ ᱜᱚᱡ ᱜᱚᱡ ᱡᱤᱱᱤᱥ ᱠᱚᱫᱚ ᱡᱟᱦᱟᱸ ᱵᱚᱱ ᱡᱤᱭᱟᱹᱞᱤ ᱵᱚᱱ ᱜᱚᱡᱮᱫ ᱠᱚᱣᱟ ᱡᱮ ᱩᱱᱠᱩᱣᱟᱜ ᱦᱚᱸᱛᱚ ᱡᱤᱣᱤ ᱢᱮᱱᱟᱜ ᱛᱟᱠᱚᱣᱟ᱾ ᱱᱚᱣᱟ ᱠᱚᱫᱚ ᱠᱤᱱᱛᱩ ᱵᱟᱝᱜᱮ ᱩᱪᱤᱛ ᱠᱟᱱᱟ ᱱᱚᱣᱟᱜᱮ ᱟᱹᱞᱤᱧ ᱴᱷᱮᱱᱟᱜ ᱫᱚ ᱡᱟᱦᱟᱸ ᱥᱟᱵ ᱛᱮᱫᱚᱞᱤᱧ ᱞᱟᱹᱭᱟ ᱩᱱᱠᱩ ᱜᱚᱡᱽ ᱫᱚ ᱵᱟᱝᱜᱮ ᱴᱷᱤᱠᱼᱟ᱾
ᱮᱠᱟᱨᱚ ᱮᱠᱟᱨᱚᱱ ᱜᱮ ᱱᱚᱰᱮ ᱧᱮᱞᱚᱜ ᱠᱟᱱᱟ ᱜᱚᱝᱠᱮ ᱠᱟᱨᱚᱱ ᱡᱤᱵᱽᱼᱡᱤᱭᱟᱹᱞᱤ ᱢᱮᱱᱟᱜᱼᱟ ᱢᱮᱱᱛᱮ